ᱪᱮᱫ ᱜᱚᱢᱠᱮ?
ᱦᱩᱸ ᱡᱚᱦᱟᱨ ᱜᱮ ᱾
ᱟᱫᱚ ᱱᱟᱯᱟᱭ ᱵᱟᱲᱟ ᱜᱤ?
ᱦᱮᱸ ᱱᱟᱯᱟᱭ ᱵᱟᱲᱟ ᱜᱮ, ᱟᱵᱮᱱ ᱜᱮ ᱪᱮᱫ ᱞᱮᱠᱟ?
ᱦᱳᱭᱸᱛᱚ ᱟᱹᱞᱤᱧ ᱦᱚᱸ ᱱᱟᱯᱟᱭ ᱵᱟᱲᱟ ᱜᱮ ᱾
ᱦᱚᱸ ᱾
ᱟᱫᱚ ᱚᱲᱟᱜ ᱠᱚᱨᱮᱱ, ᱡᱚᱛᱚ ᱦᱚᱲ ᱜᱮ ᱱᱟᱯᱟᱭ ᱵᱟᱲᱟᱭ ᱜᱮ?
ᱦᱩᱸ ᱚᱲᱟᱜ ᱠᱚᱨᱮ ᱡᱚᱛᱚ ᱦᱚᱲ ᱱᱟᱯᱟᱭ ᱵᱟᱲᱟ ᱜᱮ ᱾
ᱟᱫᱚ ᱫᱟᱠᱟ ᱫᱟᱜ ᱢᱟᱹᱰᱤ ᱠᱚᱢᱟ ᱟᱹᱣᱨᱤᱭᱟᱜᱼᱟ ᱥᱮ ᱵᱟᱝ?
ᱦᱩᱸ ᱦᱩᱸ ᱱᱤᱛᱳᱜ ᱫᱚ ᱟᱣᱹᱨᱤ ᱤᱥᱤᱱ ᱾ ᱟᱞᱮ ᱛᱚ ᱥᱮᱭ ᱫᱚᱥᱴᱟ ᱥᱟᱲᱮ ᱫᱚᱥᱴᱟ ᱞᱮ ᱡᱚᱢᱟ ᱛᱚ ᱾
ᱚ ᱟᱪᱪᱷᱟ ᱟᱪᱪᱷᱟ ᱾ ᱟᱞᱮ ᱦᱚᱸ ᱚᱱᱠᱟᱜᱮ ᱥᱮᱢ ᱴᱟᱭᱤᱢ ᱾ ᱟᱫᱚ ᱤᱥᱤᱱ ᱵᱟᱥᱟᱝ ᱠᱚᱫᱚ ᱦᱩᱭ ᱵᱟᱲᱟᱭᱮᱱᱟ?
ᱦᱩᱭᱩᱜ ᱠᱟᱱᱟ ᱟᱹᱣᱨᱤ ᱥᱟᱹᱛᱟᱜᱼᱟ ᱾
ᱚᱸᱻ ᱟᱹᱣᱨᱤ ᱥᱟᱹᱛᱚᱜᱼᱟ, ᱚᱟᱱᱮ ᱪᱮᱫ ᱠᱚ ᱵᱟᱝ ᱯᱮ ᱩᱛᱩᱭᱮᱫ ᱠᱟᱱ?
ᱦᱩᱸ ᱾
ᱪᱮᱫ ᱠᱚ ᱵᱟᱝ ᱯᱮ ᱩᱛᱩᱭᱮᱫ ᱠᱟᱱ?
ᱛᱮᱦᱧ ᱫᱚ ᱟᱹᱞᱩ ᱵᱷᱟᱹᱡᱤ ᱵᱤᱞᱤ ᱩᱛᱩ ᱾
ᱚ ᱟᱹᱰᱤ ᱱᱟᱯᱟᱭ ᱾
ᱦᱩᱸ ᱾ ᱟᱯᱮ?
ᱟᱞᱮ ᱫᱚ ᱢᱟᱱᱮ ᱛᱷᱚᱲᱟ ᱜᱟᱱ ᱱᱚᱜᱚᱭ ᱫᱟᱜ ᱞᱮᱫᱟ ᱥᱮ ᱠᱟᱹᱴᱤᱡ
ᱦᱩᱸ ᱾
ᱛᱷᱚᱲᱟ ᱜᱟᱱ ᱦᱟᱹᱠᱩ ᱥᱟᱵ ᱦᱩᱭ ᱟᱠᱟᱱᱟ ᱟᱨᱠᱤ ᱵᱟᱹᱫ ᱨᱮᱜᱮ᱾
ᱟᱦᱳᱭ ᱵᱮᱥ ᱟᱹᱰᱤᱫ ᱵᱮᱥ ᱟᱹᱰᱤ ᱟᱹᱰᱤ ᱵᱮᱥ ᱢᱚᱡ ᱜᱮ ᱦᱟᱠᱩ
ᱢᱟᱱᱮ ᱛᱷᱚᱲᱟ ᱜᱟᱱ ᱡᱷᱟᱹᱞᱤ ᱚᱰᱟᱣ ᱦᱩᱭ ᱞᱮᱱᱟ ᱛᱚ, ᱢᱟᱱᱮ ᱰᱮᱡ ᱰᱮᱡ ᱷᱮᱭᱟ ᱡᱷᱟᱹᱞᱤ ᱚᱱᱟ ᱨᱮᱜᱮ ᱠᱚ ᱡᱷᱟᱹᱞᱤ ᱵᱟᱲᱟ ᱞᱮᱱᱟ ᱾
ᱫᱟᱜ ᱯᱮᱨᱮᱡ ᱠᱟᱱ ᱛᱟᱦᱮᱱᱟ ᱥᱮ ᱪᱮᱫ?
ᱢᱟᱱᱮ ᱟᱹᱛᱩᱜ ᱠᱟᱱᱟ ᱛᱚ ᱠᱷᱮᱛ ᱠᱚᱨᱮᱜ ᱜᱮ ᱾
ᱦᱩᱸ ᱵᱷᱟᱜᱤ ᱵᱷᱟᱜᱤ ᱜᱮ ᱫᱟᱜ ᱫᱟᱭ ᱟᱯᱮ ᱥᱮᱫ ᱛᱟᱦᱚᱞᱮ᱾
ᱦᱮᱸ ᱢᱚᱴᱟ ᱢᱩᱴᱤ ᱵᱷᱟᱜᱤ ᱜᱮ ᱫᱟᱜᱫᱟ, ᱟᱨ ᱟᱯᱮ ᱥᱮᱫ ᱫᱚ?
ᱟᱞᱮ ᱥᱮᱫ ᱫᱚ ᱦᱚᱞᱟ ᱵᱟᱭ ᱫᱟᱜ ᱟᱠᱟᱫᱟ ᱛᱤᱦᱮᱱ ᱦᱚᱸ ᱵᱟᱭ ᱫᱟᱜ ᱠᱟᱫᱟ ᱾
ᱟᱨ ᱛᱷᱚᱲᱟ ᱞᱚᱞᱚ ᱧᱚᱜ ᱵᱩᱡᱩᱜ ᱠᱟᱱᱟ ᱛᱦᱤᱧ ᱫᱚ ᱾
ᱟᱪᱪᱷᱟ ᱾
ᱱᱤᱭᱟᱹ ᱱᱤᱭᱟᱹ ᱫᱚ ᱟᱛᱮᱫ ᱵᱟᱹᱨᱥᱟᱹ ᱫᱤᱱ ᱠᱟᱱᱟ ᱛᱚ,
ᱦᱩᱸ ᱦᱳᱭ ᱦᱳᱭ ᱾
ᱛᱚ ᱜᱚᱝᱠᱮ ᱛᱷᱚᱲᱟ ᱠᱟᱹᱴᱤᱡ ᱮᱸ ᱤᱭᱟᱹ ᱵᱟᱨᱮ ᱨᱮ ᱛᱷᱚᱲᱟ ᱞᱟᱹᱭ ᱢᱮ? ᱢᱟᱱᱮ ᱚᱞᱚᱜ ᱯᱟᱲᱦᱟᱣ ᱱᱤᱭᱟᱹ ᱟᱵᱚ ᱥᱟᱱᱛᱟᱲ ᱥᱚᱢᱟᱡᱽ ᱪᱮᱫ ᱞᱮᱠᱟ ᱞᱟᱦᱟᱜ ᱠᱟᱱ ᱛᱟᱵᱚᱱᱟ ᱠᱚ ᱥᱮ ᱵᱟᱝ? ᱪᱮᱫ ᱞᱮᱠᱟᱢ ᱧᱮᱞᱮᱫ ᱠᱚᱣᱟ ᱛᱷᱚᱲᱟ ᱠᱟᱹᱡ ᱫᱚᱦᱚᱭ ᱢᱮ,
ᱟᱞᱮ ᱥᱮᱫ ᱢᱟ ᱜᱚᱝᱠᱮ ᱟᱞᱮ ᱥᱮᱫ ᱢᱟ ᱦᱚᱸᱜ-ᱚᱭ ᱵᱟᱝᱞᱟ ᱢᱤᱰᱤᱭᱟᱢ ᱜᱮ ᱢᱮᱱᱟᱜᱼᱟ ᱛᱷᱚᱲᱟ ᱟᱫᱚ ᱤᱝᱞᱤᱥ ᱟᱵᱚ ᱥᱟᱱᱛᱟᱞᱤ ᱢᱤᱰᱤᱭᱟᱢ ᱠᱚ ᱢᱟᱱᱮ ᱦᱮᱡ ᱡᱟᱣᱨᱟᱜ ᱠᱟᱱᱟ ᱟᱥᱛᱮ ᱟᱥᱛᱮ ᱦᱟᱸᱜ ᱾ ᱟᱸᱡᱚᱢᱚᱜ ᱠᱟᱱᱟ ᱛᱚ
ᱦᱩᱸ ᱦᱩᱸ ᱟᱞᱮ ᱥᱮᱫ ᱫᱚ ᱟᱞᱮ ᱥᱮᱛ ᱫᱚ ᱦᱮᱸ ᱚᱞᱪᱤᱠᱤ ᱫᱚ ᱫᱚᱢᱮᱴᱟ ᱜᱮ ᱞᱟᱦᱟᱣ ᱟᱠᱟᱱᱟ ᱞᱟᱦᱟ ᱠᱷᱚᱱᱚᱡ ᱫᱚ ᱾ ᱞᱟᱦᱟ ᱠᱷᱚᱱ ᱫᱚ ᱦᱮᱸ ᱟᱨ ᱢᱟᱪᱮᱫ ᱵᱮᱱᱟᱣ ᱞᱟᱹᱜᱤᱫ ᱠᱚ ᱯᱩᱨᱟᱹ ᱠᱚ ᱠᱩᱨᱩᱢᱩᱴᱩᱭ ᱮᱫᱟ ᱱᱚᱛᱮ ᱫᱚ ᱾ ᱮᱛᱚ ᱠᱚᱢᱯᱤᱴᱤᱥᱮᱱ ᱦᱩᱭ ᱵᱟᱹᱲᱛᱤ ᱟᱠᱟᱱᱟᱭ, ᱛᱟᱯᱚᱨᱮ ᱟᱵᱩ ᱚᱞᱪᱤᱠᱤ ᱛᱚ ᱟᱹᱰᱤ ᱥᱚᱦᱚᱡ ᱜᱮᱠᱚ ᱢᱚᱱᱮᱭ ᱫᱟ ᱥᱮ ᱯᱟᱲᱦᱟᱜ ᱛᱚᱦᱚᱸ ᱥᱚᱦᱚᱡ ᱜᱮᱠᱚ ᱵᱩᱡ ᱮᱫᱟ, ᱱᱚᱛᱮ ᱮᱛᱚ ᱠᱚᱢᱯᱤᱴᱤᱥᱚᱱ ᱪᱟᱹᱞᱩᱜ ᱠᱟᱱᱟ ᱡᱮ ᱚᱠᱚᱭ ᱧᱟᱢᱟ ᱵᱟᱭ ᱧᱟᱢᱟ, ᱮᱵᱟᱨᱮ ᱡᱟᱦᱟᱸᱭ ᱡᱳᱜᱚᱛᱟ ᱢᱮᱱᱟᱜᱼᱟ ᱩᱱᱤᱜᱮ ᱧᱟᱢᱟᱭ ᱦᱮᱸᱥᱮ ᱾ ᱟ ᱫᱚᱢᱮ ᱠᱚ ᱯᱟᱲᱦᱟᱜ ᱠᱟᱱᱟ ᱫᱚᱢᱮ ᱾ ᱠᱚᱞᱮᱡᱽ ᱨᱮᱦᱚᱸ ᱦᱸ ᱦᱸ
ᱤᱥᱠᱩᱞ ᱦᱚᱸ ᱢᱮᱱᱟᱜᱼᱟ ᱾
ᱦᱮᱸ ᱢᱮᱱᱟᱜᱼᱟ ᱜᱚᱨᱢᱮᱱᱴ ᱦᱤᱥᱟᱹᱵ ᱛᱮ ᱾
ᱜᱚᱨᱢᱮᱱᱴ ᱦᱚᱸ ᱯᱨᱟᱭᱵᱷᱮᱴ ᱦᱚᱸ ᱯᱨᱟᱭᱵᱷᱮᱴ ᱠᱚᱨᱮ ᱦᱚᱸ ᱚᱞᱪᱤᱠᱤ ᱮᱦᱚᱵ ᱠᱟᱱᱟ ᱜᱚᱨᱢᱮᱱᱴ ᱠᱚᱨᱮ ᱦᱚᱸ ᱮᱦᱚᱵ ᱠᱟᱱᱟ᱾
ᱠᱷᱟᱹᱞᱤ ᱟᱫᱚ ᱚᱱᱟ ᱯᱷᱟᱭᱤᱵᱽ ᱠᱷᱚᱡ ᱚᱣᱟᱱ ᱯᱷᱳᱨ ᱫᱚ ᱵᱟᱝ ᱾
ᱚ ᱯᱷᱟᱭᱤᱵᱷ ᱠᱷᱚᱡ ᱵᱟᱟᱝ
ᱦᱩᱸ ᱦᱳᱭ
ᱱᱤᱛᱚᱜ ᱟᱞᱮ ᱥᱮᱫ ᱦᱚᱸ ᱜᱚᱝᱠᱮ ᱢᱟᱱᱮ ᱡᱟᱭᱜᱟ ᱡᱟᱭᱜᱟ ᱟᱸᱡᱚᱢᱚᱜ ᱠᱟᱱᱟ ᱢᱟᱱᱮ ᱵᱮᱥᱤᱨ ᱵᱷᱟᱜᱽ ᱜᱮ ᱢᱟᱱᱮ ᱡᱮ ᱦᱩᱭᱩᱜ ᱠᱟᱱᱟ ᱢᱟᱱᱮ ᱪᱟᱹᱞᱩᱜ ᱠᱟᱱᱟ ᱟᱨᱠᱤ ᱟᱫᱚ ᱩᱱᱠᱩ ᱦᱚᱯᱚᱱ ᱵᱟᱠᱚ ᱠᱟᱹᱴᱤᱡ ᱠᱟᱹᱴᱤᱡ ᱠᱚ ᱵᱟᱲᱟᱭᱟ ᱞᱟᱦᱟᱛᱮᱱ ᱠᱚ ᱛᱚ ᱩᱱᱠᱩ ᱦᱚᱸᱠᱚ ᱯᱟᱲᱦᱟᱣ ᱦᱟᱱᱛᱟᱲ ᱠᱟᱱᱟ ᱟᱨᱠᱤ ᱡᱟᱜᱮ ᱜᱤᱫᱽᱨᱟᱹ ᱠᱚᱠᱚ ᱪᱮᱫ ᱟᱠ ᱠᱟᱱᱟ ᱾
ᱦᱩᱸ ᱦᱩᱸ
ᱟᱫᱚ ᱵᱳᱴ ᱦᱤᱥᱟᱹᱵ ᱛᱮᱫᱚ ᱟᱹᱣᱨᱤ ᱦᱩᱭᱩᱜᱼᱟ, ᱦᱩᱭᱩᱜᱼᱟ ᱱᱤᱛᱚᱜ ᱵᱚᱞᱮ ᱟᱞᱮ ᱱᱟᱠᱷᱟ ᱜᱮ ᱦᱟᱸᱜ᱾ ᱤᱭᱩᱱᱤᱵᱷᱟᱨᱥᱤᱴᱤ ᱦᱩᱭᱩᱜ ᱠᱟᱱᱟ ᱵᱚᱞᱮ, ᱦᱮᱸ ᱛᱟᱦᱚᱞᱮ ᱟᱵᱮᱱ ᱫᱚ ᱜᱚᱝᱠᱮ ᱚᱞᱪᱤᱠᱤ ᱛᱮᱵᱮᱱ ᱚᱞᱪᱤᱠᱤ ᱢᱤᱰᱤᱭᱟᱢ ᱨᱮᱱ ᱠᱟᱱ ᱜᱮᱭᱟ ᱵᱮᱱ ᱛᱟᱦᱚᱞᱮ
ᱩᱱᱫᱚ ᱟᱞᱤᱧ ᱫᱚ ᱚᱞᱪᱤᱠᱤ ᱢᱤᱰᱤᱭᱟ ᱨᱮᱱ ᱫᱚ ᱵᱟᱝ ᱠᱟᱱᱟ ᱞᱤᱧ ᱟᱞᱮ ᱥᱚᱢᱭ ᱨᱮ ᱫᱚ ᱛᱚᱠᱷᱚᱱ ᱫᱚ ᱚᱞᱪᱤᱠᱤ ᱛᱚ ᱵᱟᱝ ᱛᱟᱦᱮᱸ ᱠᱟᱱᱟ ᱛᱚ ᱛᱚᱠᱷᱚᱱ ᱮᱱᱚ ᱮᱱᱮ ᱮᱦᱚᱵ ᱟᱠᱟᱱ ᱛᱟᱦᱮᱸᱱ ᱟᱸ ᱟᱞᱮ ᱛᱚ ᱦᱩᱭ ᱮᱱᱟ ᱮᱸ ᱠᱚᱢᱯᱞᱤᱴ ᱠᱟᱛᱮᱜ ᱫᱚᱥ ᱵᱚᱪᱷᱚᱨ ᱜᱟᱱ ᱦᱩᱭ ᱮᱱᱟ᱾
ᱚ ᱟᱪᱪᱷᱟ ᱟᱪᱪᱷᱟ ᱟᱪᱪᱷᱟ ᱛᱟᱞᱦᱮ ᱤᱱᱟᱹ ᱯᱟᱥᱟᱯᱟᱥᱤ ᱤᱱᱟ ᱯᱟᱥᱟ ᱯᱟᱥᱤ ᱪᱮ ᱵᱮᱱ ᱪᱮᱠᱟ ᱵᱟᱲᱟᱭ ᱫᱟ?
ᱟᱨ ᱱᱚᱜᱼᱚᱭ ᱠᱷᱟᱹᱞᱤ ᱰᱤᱡᱤᱴᱮᱞ ᱠᱟᱹᱢᱤ
ᱚ ᱰᱤᱡᱤᱴᱮᱞ ᱠᱟᱹᱢᱤ ᱤᱱᱟᱹ ᱥᱟᱶᱛᱮ
ᱤᱱᱟᱹ ᱥᱟᱶᱛᱮ ᱢᱮᱱᱟᱜ ᱜᱮᱭᱟ ᱥᱚᱢᱟᱡᱽ ᱥᱮᱵᱟ ᱠᱚ ᱾ ᱪᱟᱥ ᱵᱟᱥ ᱢᱟ ᱢᱮᱱᱟᱜ ᱜᱮ᱾
ᱦᱳᱭ ᱦᱮᱸ ᱚᱱᱟ ᱢᱟ ᱛᱟᱦᱮᱱᱟᱜ ᱜᱮ ᱚᱱᱟ ᱢᱟ ᱛᱟᱦᱮᱱ ᱛᱟᱵᱚᱱ ᱜᱮᱭᱟ ᱥᱟᱱᱛᱟᱲ ᱦᱚᱯᱚᱱᱟᱜ ᱫᱚ ᱚᱱᱟ ᱫᱚ ᱚᱠᱟᱛᱮ ᱪᱟᱞᱟᱜᱼᱟ᱾
ᱦᱳᱭ ᱦᱳᱭ ᱠᱷᱮᱛ ᱠᱚ ᱛᱟᱦᱮᱱ ᱠᱷᱟᱡ ᱛᱚ ᱪᱟᱥ ᱵᱟᱟᱥ ᱢᱟ ᱡᱚᱨᱩᱨᱤ ᱠᱟᱱᱟ᱾ ᱦᱩᱸ ᱛᱚᱵᱮ ᱜᱚᱝᱠᱮ ᱠᱟᱹᱴᱤᱡ ᱤᱭᱟᱹ ᱤᱭᱟᱹ ᱞᱤᱧ ᱠᱩᱞᱤ ᱞᱮᱵᱮᱱ ᱜᱮ ᱡᱟᱦᱟᱱᱟᱜ ᱨᱮᱥᱤᱯᱤ ᱠᱚ ᱵᱮᱱᱟᱣ ᱵᱮᱱ ᱵᱟᱲᱟᱭ ᱜᱮᱭᱟ?
ᱨᱮᱥᱤᱯᱤ ᱠᱚ ᱵᱚᱞᱛᱮ ᱟᱹᱞᱤᱧ ᱫᱚ ᱢᱟᱱᱮ ᱵᱟᱲᱟᱭᱟᱞᱤᱧ ᱠᱚᱢ ᱧᱚᱜ ᱟᱨᱠᱤ ᱩᱱᱟᱹᱜ ᱫᱷᱟᱹᱵᱤᱡ ᱫᱚ ᱵᱟᱝ᱾
ᱚᱦᱚ ᱚ
ᱟᱹᱞᱤᱧ ᱫᱚ ᱢᱟᱱᱮ ᱡᱟᱦᱟᱱᱟᱜ ᱯᱤᱠᱱᱤᱠ ᱠᱚ ᱦᱩᱭ ᱵᱟᱲᱟᱜ-ᱟ ᱥᱮ ᱵᱟᱝ ᱜᱚᱝᱠᱮ,
ᱦᱩᱸ ᱦᱩᱸ᱾
ᱥᱮ ᱵᱟᱝ,
ᱠᱤ ᱯᱤᱠᱱᱤᱠ
ᱦᱮᱸ ᱦᱮᱸ ᱯᱤᱠᱱᱤᱠ᱾
ᱦᱮᱸ ᱦᱮᱸ ᱦᱮᱸ ᱦᱮᱸ ᱦᱩᱸ
ᱛᱚᱠᱷᱚᱱ ᱫᱚ ᱟᱹᱞᱤᱧ ᱫᱚ ᱠᱷᱟᱹᱞᱤ ᱢᱟᱱᱮ ᱨᱮᱥᱤᱯᱤ ᱫᱚ ᱵᱟᱠᱚ ᱮᱢᱟᱞᱤᱧᱟ ᱟᱹᱞᱤᱧ ᱫᱚ ᱠᱷᱟᱹᱞᱤ ᱫᱟᱜ ᱜᱮᱢᱮᱨ ᱟᱨ ᱢᱟᱱᱮ ᱞᱤᱧ ᱫᱟᱠᱟᱭᱟ ᱠᱷᱟᱹᱞᱤ᱾ ᱟᱹᱞᱤᱧ ᱫᱚ ᱫᱟᱠᱟ ᱫᱚ ᱟᱹᱰᱤ ᱯᱷᱮᱵᱟᱨᱮᱴ ᱯᱷᱮᱵᱟᱨᱮᱴᱞᱤ ᱢᱟᱱᱮ ᱟᱹᱰᱤ ᱵᱟᱛᱨᱟᱣ ᱞᱤᱧ ᱫᱟᱠᱟᱭᱟ ᱟᱨᱠᱤ᱾
ᱚ ᱟᱫᱚ ᱥᱩᱠᱨᱤ ᱡᱤᱞ ᱤᱥᱤᱱ ᱫᱚ ᱵᱟᱲᱟᱭ ᱢᱮᱱᱟᱜ ᱜᱮᱭᱟ ᱛᱚ?
ᱦᱳᱭ ᱦᱳᱭ ᱦᱮᱸ ᱦᱮᱸ ᱦᱮᱸ᱾
ᱛᱚᱵᱮ ᱛᱚ ᱚᱱᱮ ᱛᱚ ᱨᱤᱥᱤᱯᱷᱤ ᱵᱤᱱ ᱵᱟᱲᱟᱭ ᱜᱮᱭᱟ ᱾
ᱟᱫᱚ ᱩᱱᱟᱹᱜ ᱫᱷᱟᱹᱵᱤᱡ ᱫᱚ ᱵᱟᱝ ᱟᱨᱠᱤ ᱢᱟᱱᱮ ᱩᱱᱠᱩ ᱜᱟᱛᱮ ᱠᱚᱜᱮ ᱢᱮᱱᱟᱜ ᱠᱚᱣᱟ ᱩᱱᱠᱩ ᱯᱟᱛᱲᱟᱣ ᱠᱚ ᱨᱮᱥᱤᱯᱤ ᱠᱚ ᱵᱟᱰᱟᱭᱟ᱾
ᱦᱩᱸ ᱴ ᱢᱤᱫᱴᱮᱡ ᱟᱞᱮ ᱥᱮᱫ ᱢᱮᱱᱟᱭ ᱠᱟᱫᱮᱭᱟ ᱦᱮᱸ ᱠᱤᱪᱷᱩ ᱠᱤᱪᱷᱩ ᱧᱮᱞ ᱠᱚᱣᱟᱵᱮᱱ ᱤᱥᱤᱱᱟᱠᱚ ᱮᱛᱚ ᱢᱚᱸᱡᱽ ᱠᱚ ᱤᱥᱤᱱᱟ
ᱦᱩᱸ᱾
ᱦᱮᱸ ᱪᱮᱠᱟᱛᱮ ᱪᱚᱝ ᱠᱚ ᱩᱱᱠᱩᱣᱟᱜ ᱢᱟᱱᱮ ᱟᱠᱚᱣᱟᱜ ᱦᱩᱫᱤᱥ ᱨᱮ ᱚᱱᱟ ᱠᱚ ᱦᱤᱡᱩᱜᱼᱟ ᱡᱮ ᱤᱧ ᱱᱤᱭᱟᱹ ᱞᱟᱜᱟᱣᱤᱧ᱾ ᱱᱤᱭᱟᱹᱧ ᱞᱟᱜᱟᱣᱟ ᱥᱮ ᱚᱱᱟᱧ ᱞᱟᱜᱟᱣᱟ ᱟᱨ ᱥᱮ ᱢᱚᱸᱡᱽᱜᱤ ᱥᱤᱵᱤᱞᱟ ᱪᱤᱠᱟᱛᱮ ᱪᱚᱝ ᱟᱠᱚᱣᱟᱜ ᱦᱩᱫᱤᱥ ᱨᱮ ᱦᱤᱡᱩᱜᱼᱟ ᱟᱨ ᱮᱛᱚ ᱯᱷᱟᱭᱤᱱ ᱠᱚ ᱤᱥᱤᱱᱟ ᱥᱩᱫᱷᱩ ᱢᱟᱱᱮ ᱟᱭᱩ ᱦᱚᱲᱟᱜ ᱫᱚ ᱵᱟᱝ ᱢᱟᱱᱮ ᱥᱮ ᱞᱮᱰᱤᱥ ᱢᱟᱱᱮ ᱢᱟᱱᱮ ᱩᱱᱠᱩ ᱵᱟᱵᱟ ᱦᱚᱲ ᱦᱚᱸ᱾ ᱢᱤᱫᱴᱮᱱ ᱢᱮᱱᱟᱭ ᱠᱟᱫᱮᱭᱟ ᱤᱭᱚᱝ ᱜᱮᱭᱟᱭ ᱡᱟᱣᱟᱱ ᱜᱮᱭᱟᱭ ᱵᱟᱯᱞᱟ ᱫᱚ ᱵᱟᱝ ᱦᱩᱭ ᱠᱟᱱ ᱛᱟᱭᱟ ᱛᱚ ᱡᱟᱦᱟᱸ ᱥᱮᱫ ᱯᱨᱳᱜᱨᱟᱢ ᱠᱚᱨᱮ ᱩᱱᱤ ᱜᱮᱞᱮ ᱦᱚᱦᱚᱣᱟᱭ ᱛᱮ ᱟᱫᱚ ᱠᱟᱹᱢᱤ ᱪᱟᱞᱟᱣ ᱠᱚ ᱛᱚ ᱟᱫᱚ ᱫᱚᱢᱮ ᱞᱮ ᱫᱤᱥᱟᱹᱭᱭᱟ ᱡᱮ ᱩᱱᱤ ᱵᱟᱭ ᱦᱮᱡ ᱞᱮᱱᱟ ᱮᱵᱟᱨᱮᱡ ᱪᱮᱞᱮᱠᱟ ᱦᱟᱸᱜ ᱤᱥᱤᱱᱵᱚᱱ ᱦᱟᱸᱜ ᱚᱠᱚᱭ ᱪᱚᱭ ᱤᱥᱤᱱ ᱛᱟᱵᱚᱱᱟᱭ ᱪᱮᱫᱞᱮᱠᱟ ᱪᱮᱫᱠᱟ ᱪᱚ ᱥᱮᱵᱮᱞᱟ ᱦᱟᱸᱜ ᱫᱚᱢᱮ ᱞᱮ ᱫᱤᱥᱟᱹᱭᱟ ᱩᱱᱤ ᱡᱩᱫᱤ ᱵᱟᱭ ᱛᱟᱦᱮᱱ ᱠᱷᱟᱱ ᱩᱱᱤ ᱫᱚ ᱮᱛᱚ ᱯᱷᱟᱭᱤᱱ ᱤᱥᱤᱱᱟᱭ ᱵᱟᱝ
ᱢᱟᱱᱮ ᱮᱠᱫᱚᱢ ᱢᱤᱫ ᱫᱷᱟᱣ ᱡᱩᱫᱤ ᱡᱟᱦᱟᱸᱭ ᱡᱚᱢ ᱠᱮᱫᱟ ᱩᱱᱤᱭᱟᱜ ᱛᱤᱨᱮᱱᱟᱜ ᱤᱥᱤᱱᱟᱜ ᱫᱩᱵᱟᱨᱟ ᱫᱚ ᱢᱮᱛᱟᱭ ᱜᱮᱭᱟ ᱡᱮ ᱟᱢ ᱜᱮ
ᱤᱥᱤᱱ ᱢᱮ ᱢᱟᱱᱮ ᱟᱞᱮ ᱦᱚᱸ ᱚᱱᱠᱟ, ᱢᱟᱱᱮ ᱟᱞᱮ ᱟᱹᱛᱩᱳ ᱨᱮᱜᱮ, ᱡᱮᱢᱚᱱ ᱟᱞᱮ ᱜᱮ ᱢᱮᱱᱟᱜ ᱞᱮᱭᱟ ᱡᱮᱢᱚᱱ ᱤᱧ ᱫᱚ ᱠᱷᱟᱹᱞᱤ ᱢᱟᱱᱮ, ᱤᱧ ᱫᱚ ᱠᱷᱟᱹᱞᱤ ᱢᱟᱱᱮ ᱫᱟᱠᱟ ᱨᱤᱱᱤᱡ ᱢᱟᱱᱮ ᱤᱧᱟᱹᱜ ᱢᱟᱱᱮ ᱡᱟᱦᱟᱸᱭᱟᱜ ᱫᱟᱠᱟ ᱡᱟᱦᱟᱱᱟᱜ ᱚᱱᱩᱥᱴᱷᱟᱱ ᱠᱚᱨᱮ ᱦᱩᱭ ᱞᱮᱱᱠᱷᱟᱱ, ᱢᱟᱱᱮ ᱫᱟᱠᱟ ᱞᱟᱹᱜᱤᱫ ᱫᱚ ᱤᱧ᱾ ᱟᱨ ᱢᱤᱫᱴᱮᱡ ᱫᱟᱫᱟ ᱢᱮᱱᱟᱭᱟ ᱩᱱᱤ ᱫᱚ, ᱢᱟᱱᱮ ᱫᱟᱹᱞ ᱩᱛᱩ ᱫᱚ ᱩᱱᱤ ᱫᱚ ᱢᱟᱱᱮ ᱫᱟᱹᱞ ᱥᱮ ᱪᱮᱫ ᱜᱮᱯᱮ ᱢᱮᱛᱟᱜ ᱯᱮ ᱛᱚ ᱫᱟᱹᱞ ᱜᱮᱛᱚ ᱵᱟᱝ?
ᱦᱮᱸ ᱦᱮᱸ
ᱚᱱᱟ ᱫᱟᱹᱞ ᱩᱛᱩ ᱫᱚ ᱩᱱᱤ ᱟᱹᱰᱤ ᱟᱴ ᱵᱮᱱᱟᱣ ᱫᱟᱲᱮᱭᱟᱜ-ᱟ, ᱟᱨ ᱢᱤᱫᱴᱮᱡ ᱫᱚ ᱠᱷᱟᱹᱞᱤ ᱡᱤᱞ ᱩᱛᱩ᱾
ᱦᱩᱸ, ᱦᱩᱸ, ᱚᱱᱠᱟ ᱠᱚ ᱛᱟᱦᱮᱸ ᱜᱮᱭᱟ᱾
ᱩᱱᱤ ᱡᱟᱦᱟᱱᱟᱜ ᱵᱟᱝ ᱫᱟᱲᱮᱭᱟᱜᱼᱟᱭ, ᱢᱟᱱᱮ ᱠᱷᱟᱹᱞᱤ ᱡᱤᱞ ᱩᱛᱩ ᱡᱮᱭ ᱵᱮᱱᱟᱣᱟ ᱩᱱᱤ ᱦᱚᱸ᱾
ᱦᱩᱸ, ᱦᱩᱸ ᱾
ᱚᱱᱮ ᱢᱟᱠᱷᱟᱣ ᱩᱛᱩ ᱥᱮ ᱪᱮᱫ ᱠᱚ ᱢᱮᱛᱟᱜᱼᱟ?
ᱦᱮᱸ, ᱦᱮᱸ, ᱦᱳᱭ᱾
ᱦᱟᱹᱭ, ᱦᱟᱹᱭ ᱚᱱᱟ ᱚᱱᱟᱜᱮ ᱟᱹᱰᱤ ᱡᱟᱹᱥᱛᱤ ᱫᱟᱲᱮᱭᱟᱜᱼᱟ᱾
ᱟᱞᱮᱥ ᱟᱞᱮᱥᱮᱫ ᱡᱩᱫᱤ ᱵᱮᱱ ᱟᱸᱡᱚᱢᱟᱵᱟ ᱯᱩᱨᱟᱹ ᱞᱟᱫᱟᱭᱟᱵᱮᱱ, ᱡᱟᱦᱟᱸᱭ ᱠᱚ ᱟᱸᱡᱚᱢᱟ ᱞᱟᱫᱟ ᱭᱟᱠᱚ᱾ ᱢᱤᱫᱴᱮᱱ ᱢᱮᱱᱟᱭ ᱠᱟᱫᱮᱭᱟ ᱦᱮ ᱟᱭᱳ ᱦᱚᱲ ᱠᱟᱱᱟᱭ ᱩᱱᱤ ᱵᱷᱤᱱᱰᱤ ᱵᱮᱱ ᱡᱚᱢ ᱵᱟᱲᱟ ᱠᱟᱫᱟ ᱤᱭᱟᱹ ᱥᱟᱛᱮᱜ ᱡᱮᱞ ᱩᱛᱩ ᱥᱟᱛᱮᱜ?
ᱵᱷᱮᱱᱰᱤ,
ᱦᱮᱸ
ᱮ ᱵᱟᱝ ᱵᱟᱝ ᱵᱟᱝ ᱱᱟᱣᱟ ᱜᱮᱞᱤᱧ ᱟᱸᱡᱚᱢ ᱮᱫᱟ᱾
ᱵᱷᱤᱱᱰᱤ ᱛᱚᱞ ᱱᱤᱭᱟᱹ ᱠᱚᱫᱚ ᱤᱥᱤᱱ ᱞᱤᱧ ᱧᱮᱞ ᱵᱟᱲᱟ ᱠᱟᱫᱮᱭᱟ, ᱡᱚᱢ ᱦᱚᱸ ᱮᱢ ᱦᱚᱸ ᱮᱢ ᱵᱟᱲᱟ ᱠᱟᱱᱟᱭ᱾
ᱦᱮᱸ
ᱦᱮᱸ ᱟᱫᱚ ᱥᱤᱵᱤᱞ ᱜᱮᱭᱟ, ᱴᱷᱤᱠ ᱜᱤ ᱵᱟᱝ ᱫᱚ ᱵᱟᱝ, ᱢᱟᱱᱮ ᱚᱱᱠᱟ ᱜᱮ ᱥᱤ ᱚᱱᱠᱟ ᱜᱮ ᱤᱥᱤᱱ ᱟᱭ ᱵᱟᱲᱟᱭ ᱦᱮᱱᱟᱜ ᱛᱟᱭᱟ ᱛᱚ ᱩᱱᱤᱫᱚ᱾
ᱦᱮᱸ, ᱦᱮ, ᱸ
ᱟᱫᱚ ᱡᱟᱦᱟᱸᱭ ᱜᱮᱞᱤᱧ ᱞᱟᱹᱭ ᱟᱠᱚᱣᱟ ᱥᱮ, ᱡᱮ ᱱᱚᱝᱠᱟ ᱱᱚᱝᱠᱟ ᱵᱷᱤᱱᱰᱤ ᱟᱨ ᱯᱚᱴᱚᱞ ᱢᱮᱥᱟᱞ ᱛᱟᱦᱮᱸ ᱠᱟᱱᱟ, ᱡᱤᱞ ᱩᱛᱩ ᱨᱮ, ᱟᱫᱚ ᱞᱟᱭᱫ ᱱᱤᱭᱟᱹ ᱫᱚ ᱪᱮᱫ ᱞᱮᱠᱟ? ᱪᱮᱫ ᱞᱮᱠᱟ ᱟᱞᱮ ᱥᱮᱫ ᱫᱚ ᱪᱷᱟᱞ, ᱦᱮᱸ ᱟᱞᱮ ᱥᱮᱫ ᱡᱮᱢᱚᱱ ᱪᱷᱟᱞ ᱟᱛᱩ ᱥᱮ,
ᱦᱮᱸ ᱦᱮᱸ
ᱪᱷᱟᱞ ᱩᱛᱩ ᱫᱚ ᱪᱤᱠᱟ ᱭᱟᱠᱚ ᱢᱟᱱᱮ, ᱵᱮᱜᱟᱨ ᱥᱟᱛᱮ ᱠᱚ ᱤᱥᱤᱱᱟ ᱛᱚ᱾
ᱦᱮᱸ, ᱦᱮᱸ ᱵᱮᱜᱟᱲ ᱥᱟᱛᱮ ᱦᱮᱸ,
ᱵᱮᱸᱜᱟᱲ ᱥᱮᱫᱛᱮ ᱵᱮᱥᱤ ᱤᱥᱤᱱᱟᱠᱚ ᱟᱞᱮ ᱥᱮᱫ ᱫᱚ᱾ ᱛᱚ ᱚᱱᱠ ᱜᱮ, ᱡᱤᱞ ᱢᱟᱱᱮ ᱩᱱᱤ ᱵᱷᱮᱱᱰᱤ, ᱯᱚᱴᱚᱞ,
ᱦᱮᱸ
ᱚᱱᱟ ᱠᱚ ᱥᱟᱛᱮ ᱤᱥᱤᱱᱟ, ᱟᱫᱚ ᱢᱮᱱᱟ ᱮᱛᱚ ᱟᱨ ᱥᱤᱵᱤᱞ ᱦᱚᱸ ᱡᱮ ᱵᱟᱝ ᱥᱤᱵᱤᱞᱟ ᱚᱱᱠᱟ ᱦᱚᱸ ᱵᱟᱝ᱾ ᱪᱤᱞᱠᱟ ᱪᱚ ᱩᱱᱤ ᱤᱥᱤᱱ ᱨᱮᱭᱟᱜ ᱢᱟᱱᱮ ᱛᱟᱨᱤ ᱠᱟ ᱛᱟᱭ ᱮᱛᱚ ᱯᱷᱟᱭᱤᱱ, ᱤᱥᱤᱱ ᱟᱫᱚ ᱡᱟᱦᱟᱸᱟᱭ ᱠᱚ ᱞᱟᱹᱭ ᱠᱚᱼᱟ ᱟᱫᱚᱢ ᱱᱮ ᱮᱲᱮ ᱠᱟᱛᱷᱟᱢ ᱢᱮᱱᱫᱟ, ᱟᱫᱚ ᱢᱮᱛᱟ ᱠᱚᱣᱟ ᱮᱲᱮ ᱠᱟᱛ ᱱᱚᱝᱠᱟ ᱡᱚᱢ ᱵᱟᱲᱟ ᱦᱩᱭ ᱟᱠᱟᱱᱟ᱾ ᱢᱟᱱᱮ ᱩᱱᱟᱹᱜᱴᱟ ᱮᱠᱥᱯᱟᱨᱴ ᱜᱮᱭᱟ ᱠᱤᱪᱷᱩ ᱠᱤᱪᱷᱩ
ᱦᱳᱭ, ᱦᱳᱭ, ᱢᱮᱱᱟᱜ ᱠᱚᱣᱟ ᱜᱚᱝᱠᱮ ᱢᱮᱱᱟᱜ ᱠᱚᱣᱟ, ᱟᱵᱚ ᱥᱟᱱᱛᱟᱲ ᱦᱚᱸ ᱢᱮᱱᱟᱜ ᱠᱚᱣᱟ, ᱢᱟᱱᱮ ᱟᱵᱚ ᱥᱟᱱᱛᱟᱲ ᱫᱤᱠᱩ ᱪᱷᱟᱹᱛᱤᱠ ᱠᱚᱣᱟᱜ ᱠᱚ ᱩᱛᱩ ᱵᱟᱲᱟᱭᱟ ᱛᱷᱚ, ᱟᱞᱮ ᱱᱚᱛᱮ ᱠᱚ ᱪᱟᱞᱟᱣ ᱵᱟᱲᱟᱜ ᱜᱮᱭᱟ᱾
ᱦᱩᱸ, ᱦᱩᱸ
ᱢᱟᱱᱮ ᱟᱹᱰᱤ ᱱᱟᱯᱟᱭ ᱠᱚ ᱩᱛᱩᱭᱟ ᱯᱷᱮᱫ
ᱢᱤᱫ ᱡᱟᱭᱜᱟ ᱨᱮ ᱚᱱᱠᱟ ᱦᱮᱸ ᱟᱞᱮ ᱛᱚ ᱢᱟᱡᱷᱮ ᱢᱟᱡᱷᱮ ᱵᱟᱨᱦᱮ ᱞᱮ ᱪᱟᱞᱟᱜᱼᱟ ᱛᱚ ᱛᱮ ᱦᱳ ᱢᱟᱱᱮ ᱦᱚ ᱵᱟᱭᱤᱠ ᱛᱮ ᱦᱚ ᱫᱟᱬᱟ ᱱᱟᱞᱮ ᱾
ᱦᱮᱸ ᱾
ᱨᱟᱭᱴᱟᱨ ᱜᱨᱩᱯ ᱢᱮᱱᱟᱜ ᱛᱟᱞᱮᱭᱟ ᱟᱞᱮᱭᱟᱜ ᱫᱚ ᱾
ᱟᱰᱤ ᱱᱟᱯᱟᱭ ᱾
ᱦᱮᱸ ᱛᱚ ᱪᱟᱞᱟᱜ ᱟᱞᱮ ᱵᱟᱨᱦᱮ ᱵᱟᱨᱦᱮ ᱾ ᱛᱚ ᱢᱤᱫ ᱡᱟᱭᱜᱟ ᱨᱮ ᱟᱞᱮ ᱚᱸᱰᱮ ᱠᱚᱢ ᱥᱮ ᱠᱚᱢ ᱪᱟᱨᱥᱚ ᱯᱟᱸᱥᱥᱚ ᱠᱤᱞᱳᱢᱤᱴᱟᱨ ᱢᱟᱱᱮ ᱨᱳᱣᱟᱹᱲ ᱠᱟᱱ ᱛᱟᱦᱮᱞᱮ ᱪᱟᱥᱥᱚ ᱯᱟᱸᱪᱥᱳ ᱠᱤᱞᱳᱢᱤᱴᱟᱨ ᱫᱟᱨᱟ ᱠᱟᱛᱮᱫ ᱢᱤᱫ ᱡᱟᱭᱜᱟ ᱨᱮᱞᱮ ᱢᱟᱱᱮ ᱦᱳᱞᱰ ᱨᱮᱭᱟᱜ ᱢᱟᱱᱮ ᱫᱤᱧ ᱧᱤᱫᱟ ᱛᱟᱦᱮ ᱨᱮᱭᱟᱜ ᱾ ᱤᱭᱟᱹ ᱛᱟᱦᱮᱸᱠᱟᱱᱟ ᱡᱮ ᱛᱟᱦᱮᱱᱟᱞᱮ ᱛᱤᱦᱤᱧ ᱫᱚ ᱱᱚᱸᱮᱞᱮ ᱟᱫᱚ ᱚᱸᱰᱮᱞ ᱞᱮ ᱛᱟᱦᱮᱸᱭᱮᱱᱟ ᱾ ᱦᱳᱴᱮᱞ ᱫᱚ ᱵᱟᱝ ᱾ ᱢᱟᱱᱮ ᱢᱤᱫᱴᱮᱱ ᱜᱟᱛᱮ ᱛᱟᱦᱮᱸ ᱠᱟᱱᱟᱭ ᱾ ᱦᱮᱸ ᱜᱟᱛᱮ ᱛᱟᱦᱮᱸ ᱠᱟᱱᱟ ᱟᱫᱚ ᱩᱱᱠᱩ ᱚᱲᱟᱜ ᱨᱮᱜᱮ ᱾ ᱢᱟᱱᱮ ᱦᱚᱲᱟᱜ ᱵᱤᱫ ᱢᱟᱱᱮ ᱚᱱᱟ ᱦᱚᱨ ᱛᱮᱜᱮ ᱡᱟᱦᱟᱸ ᱦᱚᱨ ᱛᱮᱞᱮ ᱦᱤᱡᱩᱜ ᱠᱟᱱ ᱛᱟᱦᱮᱱᱟ ᱚᱱᱟ ᱦᱚᱨᱛᱮ ᱢᱤᱫ ᱡᱟᱭᱜᱟ ᱨᱮ ᱜᱟᱛᱮᱜ ᱚᱱᱟ ᱡᱟᱭᱜᱟ ᱨᱮ ᱛᱟᱦᱮᱱ ᱠᱟᱱ ᱛᱟᱦᱮᱸᱱᱟᱭ, ᱟᱫᱚ ᱢᱮᱱᱫᱟ ᱚᱸᱰᱮ ᱞᱮ ᱛᱟᱦᱮᱸ ᱞᱮᱱ ᱜᱮ ᱾ ᱟᱫᱚ ᱛᱟᱦᱮᱣ ᱠᱟᱱᱟᱞᱮ ᱚᱸᱰᱮ ᱛᱚ ᱚᱸᱰᱮ ᱱᱤᱛᱚᱜ ᱡᱟᱦᱟᱸ ᱡᱮᱢᱚᱱ ᱟᱵᱳ ᱵᱮᱥᱤ ᱚᱱᱟ ᱞᱟᱜ ᱮᱜ ᱛᱟᱦᱮᱱᱟ ᱵᱚᱱ ᱵᱟᱝ ᱟᱲᱟᱜ ᱾
ᱦᱮᱸ ᱦᱮᱸ ᱦᱮᱸ ᱦᱮᱸ ᱾
ᱦᱮᱸ ᱞᱟᱜ ᱡᱤᱞ ᱦᱚᱸᱠᱚ ᱞᱟᱜ ᱮᱫ ᱛᱟᱦᱮᱸᱱᱟ ᱟᱵᱩ ᱦᱚᱲ ᱫᱚ ᱾ ᱛᱚ ᱚᱱᱛᱮ ᱱᱤᱛ ᱦᱚᱸ ᱚᱱᱟ ᱞᱟᱜ ᱞᱟᱜ ᱨᱤᱭᱟᱜ, ᱫᱤᱱ ᱦᱟᱞᱟᱠᱤ ᱦᱚᱲ ᱫᱚ ᱵᱟᱝ ᱠᱟᱱᱟ ᱠᱚ ᱾ ᱩᱱᱠᱳ ᱦᱚᱸ ᱮᱥᱴᱤ ᱠᱟᱱ ᱜᱮᱭᱟ ᱠᱚ, ᱟᱫᱚ ᱩᱱᱠᱩ ᱫᱚ ᱮᱴᱟᱜ ᱮᱴᱟᱜ ᱮᱴᱟᱜ ᱴᱟᱜ ᱦᱳᱭ ᱦᱳᱭ ᱦᱳᱭ ᱾ ᱦᱮᱸ ᱛᱚ ᱟᱫᱚ ᱚᱱᱟ ᱞᱟᱜ ᱟᱜ ᱡᱤᱱᱤᱥ ᱚᱸᱰᱮ ᱱᱤᱛ ᱦᱚᱸ ᱢᱤᱱᱟᱜ ᱜᱮᱭᱟ ᱾ ᱟᱫᱚ ᱚᱸᱰᱮ ᱫᱚ ᱪᱤᱫ ᱞᱮᱠᱟ ᱫᱚᱠᱟᱜ ᱮᱠᱫᱚᱢ ᱱᱚᱛᱮ ᱪᱮᱫ ᱞᱮᱠᱟ ᱜᱷᱩᱜᱽᱱᱤ ᱥᱮ ᱪᱚᱯ ᱢᱟᱱᱮ ᱜᱷᱟᱹᱲᱤ ᱜᱷᱟᱹᱲᱤ ᱠᱚ ᱤᱥᱤᱱᱟ ᱥᱮ ᱱᱚᱸᱰᱮ ᱱᱤᱭᱟᱹᱴᱟᱜ ᱢᱳᱲ ᱨᱮ ᱾ ᱥᱮ ᱞᱟᱦᱟᱨᱮ ᱦᱟᱱᱛᱮ ᱨᱮ ᱫᱚᱢᱮ ᱜᱟᱱ ᱫᱚᱠᱟᱱ ᱛᱟᱦᱮᱱᱟ ᱚᱱᱛᱮ ᱫᱚ ᱞᱟᱜᱼᱟᱜ ᱨᱤᱭᱟᱜ ᱚᱱᱟ ᱡᱤᱞ ᱠᱩ ᱞᱟᱜ ᱫᱟᱠᱩ ᱪᱤᱠᱮᱱ ᱪᱤᱠᱮᱱ ᱟᱨ ᱢᱤᱫᱴᱮᱱ ᱦᱟᱸᱜ ᱠᱟᱹᱴᱤᱡ ᱠᱟᱹᱴᱤᱡ ᱩᱝᱠᱩ ᱪᱤᱞᱤ ᱥᱤᱢ ᱵᱚᱭᱞᱟᱨ ᱥᱤᱢ ᱥᱮ ᱪᱮᱫ ᱞᱮᱠᱟ ᱞᱟᱹᱭ ᱠᱟᱫᱟ ᱠᱚ ᱧᱩᱛᱩᱢ ᱾ ᱦᱮᱸ ᱠᱟᱹᱴᱤᱡ ᱠᱟᱹᱴᱤᱡ ᱚᱱᱟ ᱠᱚ ᱠᱩ ᱵᱟᱨ ᱵᱟᱨᱭᱟ ᱪᱤᱠᱮᱱ ᱨᱤᱭᱟᱜ ᱟᱭᱴᱮᱢ ᱠᱚ ᱫᱚᱦᱚ ᱠᱟᱜ ᱠᱟᱱᱟ ᱾ ᱟᱫᱚ ᱩᱝᱠᱩ ᱠᱚ ᱤᱥᱤᱱ ᱫᱟ ᱤᱥᱤᱱ ᱠᱟᱛᱮ ᱠᱚ ᱮᱢᱚᱜ ᱠᱟᱱᱟ ᱾ ᱵᱟᱯᱮ ᱮᱛᱚ ᱵᱮᱥ ᱴᱷᱤᱠ ᱠᱚ ᱪᱤᱞᱠᱟ ᱪᱚᱠᱩ ᱵᱮᱱᱟᱣ ᱫᱟ ᱥᱟᱠᱟᱢ ᱛᱮ ᱤᱭᱟᱹ ᱠᱟ ᱛᱮ
ᱦᱮᱸ ᱚᱱᱮ ᱞᱤᱧ ᱦᱮᱸ ᱜᱚᱝᱠᱮ ᱟᱞᱤᱧ ᱦᱚᱸ ᱚᱱᱠᱟ ᱵᱷᱤᱰᱭᱳ ᱠᱚᱨᱮ ᱞᱤᱧ ᱧᱮᱞ ᱵᱟᱲᱟᱭ ᱫᱟ ᱛᱚ ᱢᱟᱱᱮ, ᱢᱟᱱᱮ ᱚᱸᱰᱮ ᱜᱤ ᱡᱤᱞ ᱦᱟᱛᱟᱣ ᱠᱟᱛᱮᱫ ᱚᱸᱰᱮ ᱜᱤ ᱮᱢᱟ ᱠᱟᱛᱮ ᱜᱤ ᱩᱛᱩᱭᱮᱫ ᱚᱱᱟ ᱫᱚ ᱟᱹᱰᱤ ᱥᱤᱵᱤᱞᱟ ᱦᱟᱝ?
ᱦᱩ ᱦᱩᱸ ᱥᱤᱵᱤᱞ ᱢᱟ ᱫᱚᱢᱮ ᱥᱤᱵᱤᱞ ᱾
ᱦᱩᱸ ᱢᱟᱱᱮ ᱚᱱᱟ ᱫᱚ ᱦᱩᱭ ᱵᱟᱲᱟᱜ ᱠᱟᱱᱟ ᱾
ᱦᱮᱸ ᱛᱚ, ᱵᱟᱝ ᱨᱟᱭᱰᱤᱝ ᱪᱟᱞᱟᱣ ᱦᱩᱭᱩᱜᱼᱟ ᱛᱚ ᱾ ᱟᱫᱚ ᱱᱟᱣᱟ ᱱᱟᱣᱟ ᱡᱟᱭᱜᱟ ᱱᱟᱣᱟ ᱱᱟᱶᱟ ᱡᱚᱢᱟᱜ, ᱧᱮᱞ ᱠᱟᱛᱮᱜ ᱟᱹᱰᱤ ᱨᱟᱹᱥᱠᱟᱹ ᱜᱮ ᱵᱩᱡᱷᱟᱹᱜᱼᱟ ᱾ ᱟᱹᱰᱤ ᱢᱚᱸᱡᱽ ᱵᱩᱡᱷᱟᱹᱜᱼᱟ ᱨᱟᱭᱰᱤᱝ ᱨᱮ ᱡᱟᱦᱟᱸᱭ ᱢᱮᱱᱟᱜ ᱠᱚᱣᱟ ᱥᱮ ᱾
ᱟᱹᱰᱤ ᱢᱚᱡᱽ ᱵᱩᱡᱷᱟᱹᱣᱼᱟ ᱱᱟᱣᱟ ᱱᱟᱣᱟ ᱡᱟᱭᱜᱟ ᱵᱮᱱ ᱪᱟᱞᱟᱣ ᱧᱟᱢᱟ ᱥᱮ ᱾ ᱚᱸᱰᱮᱞᱤᱧ ᱧᱮᱫᱟ ᱦᱩᱸ ᱦᱩᱸ ᱦᱩᱸ ᱾ ᱟᱜ ᱚᱸᱰᱮ ᱮᱛᱚ ᱯᱟᱭᱤᱞ ᱠᱩ ᱤᱥᱤᱱ ᱫᱟᱠᱩ ᱢᱟᱱᱮ ᱡᱟᱦᱟᱸ ᱛᱮᱜᱮᱵᱮᱱ ᱡᱚᱢᱟ ᱚᱸᱰᱮᱜᱮ ᱥᱤᱵᱤᱞᱟ ᱾
ᱦᱩᱸ ᱜᱚᱝᱠᱮ ᱟᱯᱮ ᱥᱩᱠᱨᱤ ᱡᱤᱞ ᱯᱮ ᱡᱚᱢ ᱵᱟᱲᱟᱭ ᱜᱮᱭᱟ ᱥᱮ ᱵᱟᱝ?
ᱦᱮᱸ ᱥᱩᱠᱨᱤ ᱡᱤᱞ ᱫᱚ ᱪᱮᱫᱟᱜ ᱵᱟᱝ ᱚᱱᱟ ᱢᱟ ᱟᱵᱩᱣᱟᱜ ᱢᱟ ᱵᱟᱝ ᱠᱚ ᱢᱮᱱᱟ᱾ ᱪᱮᱫ ᱞᱮᱠᱟ ᱢᱟᱛᱛᱨᱤ ᱵᱷᱟᱥᱟ ᱢᱤᱫᱴᱮᱡ ᱢᱮᱱᱟᱜ-ᱟ, ᱥᱮᱨᱚᱠᱚᱢ ᱚᱱᱟ ᱫᱚ ᱟᱵᱚᱣᱟᱜ ᱫᱚ
ᱦᱟᱸ ᱟᱫᱚ ᱜᱚᱝᱠᱮ ᱟᱯᱮ ᱥᱮᱫ ᱪᱤᱫᱠᱟ ᱨᱮᱴ ᱪᱤᱜᱠᱟ ᱪᱟᱞᱟᱣ ᱵᱟᱲᱟᱜ-ᱟ ᱛᱟᱨᱮᱦᱚᱸ ᱵᱟᱡᱟᱨ ᱠᱚᱨᱮ?
ᱟᱞᱮ ᱥᱮᱫ ᱫᱚ ᱮᱠᱷᱚᱱ ᱫᱚ ᱪᱟᱹᱞᱩᱜ ᱠᱟᱱᱟ ᱯᱮ ᱥᱚ᱾
ᱯᱮ ᱥᱚ ᱢᱟᱱᱮ ᱯᱮ ᱥᱚ ᱠᱷᱚᱡ ᱤᱥᱴᱟᱨᱴ ᱦᱟᱝ ᱟᱸ ᱟᱪᱪᱷᱟ,
ᱟᱪᱪᱷᱟ ᱥᱩᱠᱨᱤ ᱡᱤᱞ ᱢᱮᱱ ᱠᱮᱜ ᱠᱷᱟᱡ ᱢᱤᱫᱴᱤᱱ ᱫᱤᱥᱟᱹᱭ ᱠᱮᱫᱟᱞᱤᱧ ᱦᱮᱸ ᱵᱤ ᱦᱚᱲᱞᱤᱧ ᱞᱟᱹᱭᱟᱭ ᱠᱟᱱ ᱛᱟᱦᱮᱱᱟ ᱛᱚ ᱛᱚ ᱩᱱᱤ ᱫᱚ ᱢᱮᱱᱫᱟ ᱡᱮ ᱚᱱᱟ ᱠᱚᱫᱚ ᱟᱞᱮ ᱫᱚ ᱟᱞᱮ ᱥᱮᱜ ᱫᱚ ᱵᱟᱝ ᱠᱚ ᱤᱥᱤᱱᱟ᱾ ᱚᱱᱛᱮ ᱠᱤ ᱚᱱᱟ ᱞᱟᱡᱛᱮ ᱦᱚᱸ ᱥᱩᱠᱨᱤ ᱡᱤᱞ ᱨᱤᱱᱟᱜ᱾ ᱞᱟᱡ ᱛᱮᱫ ᱠᱚ ᱫᱩᱦᱟᱹᱣᱟ ᱦᱮᱸ ᱟᱨ ᱚᱱᱟ ᱵᱷᱤᱛᱤᱨ ᱨᱮ ᱢᱚᱥᱞᱟ ᱠᱚᱠᱚ ᱥᱟᱢᱵᱟᱣᱟ᱾
ᱚᱸ ᱦᱮᱸ ᱦᱮᱸ ᱢᱟᱱᱮ ᱤᱭᱩᱱᱤᱠ ᱟᱭᱴᱮᱢ ᱞᱮᱠᱟ ᱦᱮᱸ ᱦᱮᱸ ᱦᱮᱸ᱾
ᱵᱟᱯᱷᱟᱣ ᱠᱮᱜ ᱜᱮᱠᱚ ᱟᱨ ᱵᱟᱯᱷᱟᱣ ᱠᱟᱛᱮᱜ ᱢᱚᱸᱡᱽ ᱜᱮ ᱡᱚᱠᱷᱚᱱ ᱵᱟᱛᱷᱟᱣ ᱠᱟᱛᱮ ᱤᱥᱤᱱ ᱮᱱ ᱜᱤ ᱚᱱᱟ ᱜᱤ ᱜᱮᱜ ᱠᱟᱛᱮᱫ ᱠᱚ ᱮᱢᱚᱜ-ᱟ᱾ ᱛᱚ ᱚᱝᱠᱟ ᱠᱤ ᱚᱱᱛᱮ ᱠᱚ ᱤᱥᱤᱱ ᱛᱮ?
ᱢᱟᱱᱮ ᱟᱸ ᱟᱞᱮ ᱱᱮᱛᱮ ᱫᱚ ᱚᱝᱠᱟ ᱫᱚ ᱵᱟᱹᱞᱤᱧ ᱟᱸᱡᱚᱢ ᱠᱟᱫᱟ ᱜᱚᱝᱠᱮ ᱢᱟᱭ ᱡᱟᱭᱜᱟ ᱡᱟᱭᱜᱟ ᱛᱮ᱾
ᱡᱟᱭᱜᱟ ᱡᱟᱭᱜᱟ ᱨᱮ ᱦᱟᱝ᱾
ᱡᱟᱜᱟ ᱡᱟᱜᱟ ᱨᱮ᱾
ᱛᱚ ᱱᱚᱛᱮ ᱟᱞᱮ ᱥᱮᱱ ᱫᱚ ᱩᱝᱠᱩ ᱠᱚᱲᱟ ᱠᱚ ᱡᱟ ᱠᱚ ᱠᱩᱥᱤᱭᱟᱜᱼᱟ ᱦᱟᱝ ᱚᱱᱟ ᱫᱚ ᱟᱨ ᱟᱹᱞᱤᱧ ᱫᱚ ᱵᱟᱞᱤᱧ ᱡᱚᱢ ᱫᱟᱲᱮᱭᱟ ᱢᱟᱱᱮ ᱳᱵ ᱢᱟᱱᱮ ᱦᱮᱣᱟ ᱵᱟᱹᱪᱩᱜᱼᱟ ᱦᱩᱸ ᱴᱨᱟᱭ ᱫᱚ ᱴᱨᱟᱭ ᱵᱟᱲᱟ ᱦᱳᱭ ᱠᱟᱱᱟ᱾
ᱟᱪᱪᱷᱟ ᱜᱚᱝᱠᱮ ᱢᱟ ᱛᱟᱞᱮ ᱴᱟᱭᱤᱢ ᱦᱚᱸ ᱦᱩᱭ ᱦᱮᱡ ᱮᱱᱟ ᱛᱚ ᱟᱵᱮᱱ ᱥᱟᱛᱮ ᱜᱟᱨᱢᱟᱨᱟᱣ ᱠᱟᱛᱮ ᱟᱹᱰᱤ ᱟᱹᱰᱤ ᱱᱟᱯᱟᱭ ᱞᱤᱧ ᱵᱩᱡᱷᱟᱹᱣ ᱠᱮᱫᱟ᱾ ᱦᱟᱹᱴ ᱮ ᱨᱚᱯᱚᱲ ᱦᱩᱭᱩᱜᱟ ᱦᱮᱸ ᱦᱳᱣᱟᱴᱥᱮᱯ ᱨᱮ ᱴᱷᱤᱠ ᱜᱮᱭᱟ ᱴᱷᱤᱠ ᱜᱮᱭᱟ ᱴᱷᱤᱠ ᱦᱩᱸ᱾ ᱱᱤᱜ ᱱᱤᱭᱟᱹ ᱱᱟᱢᱵᱟᱨ ᱵᱮᱥᱛᱚ ᱠᱟᱱᱟ᱾